ᱦᱮᱞᱳ ᱦᱮᱸ ᱡᱚᱦᱟᱨ ᱜᱮ ᱜᱚᱝᱠᱮ ᱩᱸ ᱛᱚ ᱜᱚᱝᱠᱮ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱮ ᱾
ᱚ ᱛᱚ ᱜᱚᱝᱠᱮ ᱪᱮᱜ ᱠᱚ ᱪᱤᱠᱟᱹ ᱵᱟᱲᱟ ᱦᱳᱭᱳᱜ ᱠᱟᱱᱟ?
ᱚᱭ ᱚᱲᱟᱜ ᱠᱚᱨᱮᱜᱮ ᱚᱲᱟᱜ ᱠᱚ ᱨᱮᱜᱮ ᱢᱮᱱᱟᱜ ᱠᱟᱜ
ᱚᱸ ᱛᱚ ᱜᱚᱝᱠᱮ ᱜᱚᱝᱠᱮ ᱤᱧ ᱦᱚᱸ ᱱᱟᱯᱟᱭ ᱜᱮ
ᱦᱩᱸ ᱟᱨ ᱚᱲᱟᱜ
ᱱᱤᱛᱚᱜ ᱫᱚ ᱢᱚᱸᱡᱽ ᱦᱮᱸ ᱚᱲᱟᱜ ᱠᱚᱨᱮ ᱦᱚᱸ ᱢᱚᱸᱡᱽ ᱵᱟᱲᱟ ᱜᱮ
ᱫᱟᱠᱟ ᱠᱚ ᱡᱚᱢ ᱵᱟᱲᱟ ᱦᱳᱭᱱᱟ
ᱦᱮᱸ ᱡᱚᱢ ᱵᱟᱲᱟ ᱦᱩᱭ ᱠᱟᱱᱟ ᱡᱩᱢ ᱵᱟᱲᱟ ᱦᱩᱭ ᱠᱟᱱᱟ ᱡᱚᱛᱚ ᱜᱮ ᱡᱚᱢ ᱵᱟᱲᱟ ᱦᱩᱭ ᱠᱟᱱᱟ ᱠᱚ ᱟᱫᱚ ᱟᱻᱵᱤᱱ ᱜᱮ ᱪᱮᱫ ᱞᱮᱠᱟ ᱪᱤᱠᱟᱹ ᱟᱹᱵᱤᱱ ᱡᱚᱢ ᱵᱟᱲᱟ ᱠᱟᱫᱟ ᱥᱮ
ᱛᱚ ᱪᱮᱫ ᱪᱮᱫ ᱠᱚᱵᱮᱱ ᱪᱤᱠᱟᱹ ᱵᱟᱲᱟᱭ ᱫᱟ
ᱚᱸᱭ ᱪᱤᱠᱟᱹ ᱵᱟᱲᱟ ᱵᱚᱞᱛᱮ ᱫᱩᱲᱩᱵ ᱵᱟᱲᱟ ᱦᱩᱭᱩᱜ ᱠᱟᱱ ᱜᱮᱭᱟ
ᱟᱪᱪᱷᱟ ᱛᱚᱵᱮ ᱛᱚ ᱜᱚᱝᱠᱮ ᱛᱟᱞᱦᱮ ᱤᱭᱟᱹ ᱫᱚ ᱛᱟᱞᱦᱮ ᱟᱵᱤᱱ ᱫᱚ ᱪᱮᱫ ᱠᱚᱵᱤᱱ ᱪᱤᱠᱟᱹᱭ ᱜᱮᱭᱟ ᱛᱟᱞᱦᱮ ᱢᱟᱱᱮ ᱪᱮᱫ ᱠᱚᱵᱤᱱ ᱠᱟᱢᱤ ᱜᱮᱭᱟ ᱥᱮ ᱡᱟᱦᱟᱱᱟᱜ
ᱜᱚᱝᱠᱮ ᱟᱹᱞᱤᱧ ᱫᱚ ᱜᱮᱭᱟ ᱵᱟᱡᱟᱨ ᱠᱟᱹᱢᱤ ᱦᱚᱸ ᱦᱮᱡ ᱵᱟᱲᱟ ᱦᱩᱭᱩᱜ ᱜᱮᱭᱟ
ᱟᱪᱪᱷᱟ ᱟᱪᱪᱷᱟ ᱚᱸ ᱟᱹᱰᱤ ᱱᱟᱯᱟᱭ ᱯᱟᱭ ᱠᱟᱛᱷᱟ ᱦᱮᱸ ᱟᱹᱞᱤᱧ ᱫᱚ ᱜᱚᱝᱠᱮ ᱟᱹᱞᱤᱧ ᱫᱚᱞᱤᱧ ᱚᱞᱚᱜ ᱠᱟᱱᱟ ᱱᱤᱛᱚᱜ ᱦᱚᱸ ᱦᱮᱸ ᱛᱟᱞᱦᱮ ᱜᱚᱝᱠᱮ ᱟᱹᱵᱤᱱ ᱫᱚ ᱚᱞᱚᱜ ᱯᱟᱲᱦᱟᱜ ᱡᱤᱭᱚᱱ ᱫᱚ ᱟᱨᱠᱤ ᱛᱤᱱᱟᱹᱜ
ᱚᱞᱚᱜ ᱯᱟᱲᱦᱟᱣ ᱢᱟ ᱦᱳᱭ ᱦᱳᱭ ᱠᱟᱱ ᱜᱮᱭᱟ ᱢᱟᱱᱮ ᱠᱚᱞᱮᱡᱽ ᱫᱷᱟᱹᱨᱤᱡ
ᱟᱪᱪᱷᱟ ᱟᱪᱪᱷᱟ ᱛᱟᱞᱦᱮ ᱟᱹᱰᱤ ᱢᱚᱸᱡᱽ ᱠᱟᱛᱷᱟ ᱛᱚ ᱟᱹᱵᱤᱱ ᱛᱟᱞᱦᱮ ᱟᱹᱵᱤᱱ ᱫᱚ ᱛᱟᱞᱦᱮ ᱪᱮᱫᱟᱜ ᱚᱞᱚᱜ ᱯᱟᱲᱦᱟᱜ ᱡᱤᱭᱚᱱ ᱫᱚ ᱵᱤᱱ ᱜᱤ ᱵᱟᱹᱜᱤ ᱦᱚᱴᱚ ᱠᱟᱫᱟ ᱛᱚ ᱚᱝᱠᱟ ᱥᱮ
ᱟᱫᱚ ᱜᱚᱝᱠᱮ ᱱᱚᱣᱟ ᱫᱚ ᱱᱚᱣᱟ ᱵᱟᱹᱜᱤᱦᱴᱚ ᱨᱮᱱᱟᱜ ᱫᱚ ᱱᱚᱣᱟ ᱜᱮ ᱠᱟᱨᱚᱱ ᱛᱟᱦᱮᱸ ᱠᱟᱱᱟ ᱢᱟᱱᱮ ᱚᱲᱟᱜ ᱠᱚᱨᱮ ᱠᱟᱹᱴᱤᱡ ᱚᱵᱚᱥᱛᱷᱟ ᱠᱚ ᱠᱟᱹᱴᱤᱡ ᱠᱷᱟᱨᱟᱯ ᱧᱚᱜ ᱜᱮᱭᱟ ᱚᱱᱟ ᱠᱷᱟᱹᱛᱤᱨ ᱛᱮᱜᱮ ᱢᱟᱱᱮ ᱵᱟᱠᱚ ᱯᱟᱲᱦᱟᱣ ᱫᱟᱲᱮᱭᱟᱜ ᱞᱤᱧᱟ
ᱚᱻ
ᱟᱨ ᱟᱹᱞᱤᱧ ᱴᱷᱮᱱ ᱢᱟ ᱴᱟᱠᱟ ᱯᱚᱭᱥᱟ ᱢᱟ ᱵᱟᱹᱱᱩᱜ ᱠᱟᱟᱜ ᱜᱮ ᱩᱱᱟᱹᱜ ᱫᱚ ᱟᱨᱠᱤ ᱵᱟᱹᱞᱤᱧ ᱫᱟᱲᱮᱭᱟᱫᱟ ᱯᱟᱲᱦᱟᱣ ᱴᱟᱜ
ᱟᱪᱪᱷᱟ ᱟᱪᱪᱷᱟ ᱦᱮᱸ ᱟᱫᱚ ᱜᱚᱝᱠᱮᱻ ᱦᱮᱸ ᱟᱫᱚ ᱜᱚᱝᱠᱮ ᱡᱚᱛᱚ ᱦᱚᱲ ᱛᱚ ᱵᱟᱵᱚᱱ ᱥᱚᱢᱟᱱ ᱜᱮᱭᱟ ᱦᱮᱸ ᱟᱵᱚ ᱦᱚᱲ ᱦᱚᱯᱚᱱ ᱫᱚ ᱦᱮᱸ ᱟᱹᱰᱤ ᱞᱟᱦᱟ ᱠᱷᱚᱱ ᱜᱮᱵᱚᱱ ᱨᱮᱸᱜᱮᱡ ᱱᱟᱪᱟᱨ ᱜᱮᱛᱮ ᱵᱚᱱ ᱠᱟᱴᱟᱣ ᱠᱟᱫᱟ ᱜᱷᱟᱨᱚᱸᱡᱽ ᱥᱟᱵᱚᱱ ᱫᱚ ᱟᱫᱚ ᱚᱱᱟ ᱫᱚ ᱡᱚ ᱛᱚ ᱦᱚᱲ ᱫᱚ ᱵᱟᱵᱚᱱ ᱥᱚᱢᱟᱱ ᱜᱮᱭᱟ ᱟᱫᱚ ᱠᱚᱭ ᱛᱤᱱᱟᱹᱜ ᱵᱚᱱ ᱤᱭᱟᱹᱣ ᱟᱠᱟᱫᱟ ᱦᱮᱸ ᱟᱫᱚ ᱚᱱᱟ ᱦᱚᱸ ᱤᱭᱟᱹ ᱜᱮ ᱟᱨᱠᱤ ᱡᱟᱦᱟᱸ ᱛᱤᱱᱟᱹᱜ ᱵᱚᱱ ᱚᱞᱚᱜ ᱯᱟᱲᱦᱟᱣ ᱠᱟᱫᱟ ᱟᱨᱠᱤ ᱵᱚᱱ ᱥᱮᱬᱟ ᱤᱭᱟᱹᱣ ᱠᱟᱫᱟ ᱥᱮ ᱧᱟᱢ ᱠᱟᱫᱟᱭ ᱤᱱᱟᱹᱜᱮ ᱟᱫᱚ ᱚᱲᱟᱜ ᱨᱮᱱᱟᱜ ᱦᱚᱸ ᱠᱟᱹᱢᱤ ᱦᱚᱸ ᱛᱤ ᱠᱟᱱ ᱜᱮᱭᱟ ᱟᱨ ᱟᱭᱳ-ᱵᱟᱵᱟ ᱧᱮᱞ ᱦᱚᱸ ᱞᱟᱹᱠᱛᱤ ᱠᱟᱱ ᱜᱮᱭᱟ ᱦᱮᱸ
ᱜᱚᱝᱠᱮ ᱟᱵᱚ ᱢᱟ ᱟᱨ ᱱᱮᱛᱟᱨ ᱢᱟ ᱧᱮᱞ ᱧᱟᱢᱚᱜ ᱠᱟᱱᱟ ᱟᱵᱚ ᱡᱟᱦᱟᱸ ᱛᱤᱱᱟᱹᱜ ᱵᱚ ᱯᱟᱲᱦᱟᱜ ᱨᱮᱦᱚᱸ ᱢᱟᱱᱮ ᱪᱟᱹᱠᱨᱤ ᱫᱚ ᱵᱟᱵᱚᱱ ᱧᱟᱢ ᱜᱮᱭᱟ ᱛᱚ ᱢᱤᱫᱴᱟᱝ ᱱᱤᱡᱮᱨᱟᱜ ᱥᱤᱠᱠᱷᱟᱹ ᱟᱨᱠᱤ
ᱦᱳᱭ ᱦᱳᱭ ᱦᱳᱭ ᱦᱮᱸ ᱜᱚᱝᱠᱮ ᱧᱮᱞ ᱦᱮᱸ ᱦᱮᱸ ᱟᱹᱞᱤᱧ ᱫᱚ ᱜᱚᱝᱠᱮ ᱟᱹᱞᱤᱧ ᱦᱚᱸ ᱚᱱᱟ ᱜᱮᱞᱤᱧ ᱞᱟᱹᱭᱟ ᱟᱹᱞᱤᱧ ᱦᱚᱸ ᱡᱚᱠᱷᱚᱱ ᱱᱤᱛᱚᱜ ᱞᱤᱧ ᱚᱞᱚᱜ ᱠᱟᱱᱟ ᱛᱚ ᱟᱫᱚ ᱟᱹᱞᱤᱧ ᱦᱚᱸ ᱢᱟᱱᱮ ᱡᱟᱦᱟᱸ ᱛᱤᱱᱟᱹᱜ ᱜᱮ ᱢᱟᱱᱮ ᱟᱨᱠᱤ ᱡᱚᱛᱚ ᱦᱚᱲ ᱥᱟᱞᱟᱜ ᱨᱤᱧ ᱨᱚᱯᱚᱲᱟ ᱛᱚ ᱱᱤᱭᱟᱹ ᱜᱮᱞᱤᱧ ᱨᱚᱯ ᱡᱮ ᱵᱟᱝ ᱪᱮᱫ ᱞᱤᱧ ᱪᱤᱠᱟᱹᱭᱟ ᱚᱞᱚᱜ ᱯᱟᱲᱦᱟᱣ ᱠᱟᱛᱮᱫ ᱪᱮᱫ ᱞᱤᱧ ᱪᱤᱠᱟᱹᱭᱟ ᱚᱞᱚᱜ ᱯᱟᱲᱦᱟᱣ ᱠᱟᱛᱮᱫ ᱢᱟᱱᱮ ᱪᱮᱫᱟᱜ ᱞᱤᱧ ᱚᱞᱚᱜ ᱯᱟᱲᱦᱟᱜ-ᱟ ᱡᱚᱠᱷᱚᱱ ᱪᱟᱠᱨᱤ ᱜᱮ ᱵᱟᱞᱤᱧ ᱧᱟᱢ ᱥᱩᱫᱷᱩ ᱥᱚᱢᱚᱭ ᱞᱤᱧ ᱢᱟᱱᱮ ᱚᱠᱛᱚ ᱜᱤᱞᱤᱧ ᱵᱤ ᱤᱭᱟᱹ ᱪᱟᱵᱟᱭ ᱫᱟ ᱵᱤᱞᱚᱢ ᱪᱟᱵᱟᱭ ᱫᱟ ᱱᱤᱛᱚᱜ ᱫᱚ ᱡᱟᱦᱟᱱᱟᱜ ᱜᱤᱞᱤᱧ ᱫᱷᱩᱨᱟᱹᱜᱼᱟ ᱛᱟᱦᱚᱞᱮ ᱠᱷᱟᱱ ᱟᱫᱚ ᱟᱨᱚ ᱮᱴᱟᱜ ᱚᱱᱟ ᱠᱟᱹᱢᱤ ᱞᱤᱧ ᱞᱤᱧ ᱫᱟᱲᱮ ᱠᱮᱴᱮᱡᱚᱜᱼᱟ ᱱᱤᱛᱚᱜ ᱛᱮᱫᱚ ᱦᱮᱸ ᱚᱱᱠᱟᱞᱤᱧ ᱢᱚᱱᱮ ᱜᱮᱭᱟ ᱠᱤᱱᱛᱩ ᱜᱚᱝᱠᱮ ᱟᱵᱚ ᱥᱟᱶᱟᱱᱛᱟᱞ ᱥᱚᱢᱟᱡᱽ ᱫᱚᱵᱚᱱ ᱞᱩᱴᱩᱡᱽ ᱰᱩᱵᱩᱡᱽ ᱪᱟᱵᱟ ᱟᱠᱟᱱᱟ ᱱᱤᱭᱟᱹ ᱚᱞᱚᱜ ᱯᱟᱲᱦᱟᱜ ᱠᱷᱟᱹᱛᱤᱨ ᱜᱮ ᱡᱮ ᱵᱟᱝᱵᱚᱱ ᱵᱟᱲᱟᱭᱟ ᱡᱚᱛᱚ ᱦᱚᱲ ᱥᱮ ᱵᱟᱝᱵᱚᱱ ᱚᱞᱚᱜ ᱯᱟᱲᱦᱟᱜ ᱵᱟᱵᱚᱱ ᱵᱟᱲᱟᱭ ᱦᱚᱛᱮᱫ ᱛᱮᱜᱮ ᱟᱹᱠᱤᱞ ᱜᱮᱭᱟᱱ ᱵᱟᱹᱱᱩᱜ ᱦᱚᱛᱮᱫ ᱛᱮᱜᱮ ᱛᱚ ᱟᱵᱚ ᱫᱚᱵᱚᱱ ᱛᱟᱭᱱᱚᱢ ᱠᱟᱱᱟ ᱱᱤᱛᱚᱜ ᱦᱚᱸ ᱦᱮᱸ ᱡᱮ ᱱᱤᱛᱚᱜ ᱦᱚᱸ ᱟᱵᱚᱣᱟᱜ ᱥᱟᱶᱛᱟ ᱨᱮ ᱪᱮᱫ ᱠᱚ ᱪᱟᱞᱟᱜ ᱠᱟᱱᱟ ᱦᱮᱸ ᱟᱵᱚ ᱠᱟᱹᱴᱤᱡ ᱠᱟᱹᱴᱤᱡ ᱵᱟᱹᱵᱩ ᱢᱟᱹᱭ ᱛᱟᱠᱚ ᱪᱮᱫᱮ ᱞᱮᱠᱟ ᱢᱮᱱᱟᱜ ᱠᱚᱣᱟ ᱦᱮᱸ ᱥᱮ ᱛᱤᱱᱟᱹᱜ ᱞᱟᱦᱟ ᱨᱮᱵᱚᱱ ᱥᱮᱴᱮᱨᱱᱟ ᱵᱟᱝ ᱵᱚᱱ ᱥᱮᱴᱮᱨᱱᱟ ᱚᱱᱟ ᱠᱚᱫᱚ ᱱᱤᱭᱟᱹ ᱟᱵᱚ ᱚᱞᱚᱜ ᱯᱟᱲᱦᱟᱜ ᱠᱷᱟᱹᱛᱤᱨ ᱜᱮ ᱦᱩᱭᱩᱜ ᱠᱟᱱᱟ ᱛᱚ ᱚᱱᱟᱜᱮ ᱤᱧ ᱦᱚᱞᱤᱧ ᱞᱟᱹᱭᱟ ᱡᱮ ᱪᱟᱠ ᱪᱟᱹᱠᱨᱤ ᱵᱟᱹᱠᱨᱤ ᱫᱚ ᱵᱟᱝ ᱨᱮᱦᱚᱸ ᱟᱨᱠᱤ ᱚᱞᱚᱜ ᱯᱟᱲᱦᱟᱜ ᱫᱚ ᱥᱮᱬᱟ ᱠᱟᱜ ᱡᱟᱦᱟᱸ ᱟᱵᱚᱣᱟᱜ ᱤᱭᱟᱹᱨ ᱨᱮ ᱟᱨᱠᱤ ᱢᱟᱱᱮ ᱯᱚᱨᱮ ᱦᱟᱯᱮᱱ ᱫᱷᱟᱣ ᱨᱮ ᱡᱟᱦᱟᱸ ᱛᱤᱥ ᱦᱟᱸᱜ ᱛᱚᱣᱟ ᱟᱵᱤᱱᱟᱜ ᱫᱚ ᱡᱩᱫᱤ ᱡᱟᱦᱟᱱᱟᱜ ᱵᱤᱱ ᱥᱮᱬᱟᱭᱟ ᱚᱱᱟ ᱫᱚ ᱵᱟᱹᱲᱤᱡ ᱫᱚ ᱵᱟᱝ ᱠᱟᱱᱟ ᱡᱟᱦᱟᱱᱟᱜ ᱡᱩᱫᱤ ᱵᱤᱱ ᱥᱮᱬᱟ ᱠᱟᱜᱼᱟ ᱡᱟᱦᱟᱱᱟᱜ ᱡᱩᱫᱤ ᱵᱤᱱ ᱵᱩᱡᱷᱟᱹᱣ ᱠᱟᱜᱼᱟ ᱚᱱᱟ ᱫᱚ ᱡᱟᱦᱟᱸ ᱛᱤᱥ ᱵᱟᱝ ᱡᱟᱦᱟᱸ ᱛᱤᱥ ᱦᱟᱯᱮᱱ ᱫᱤᱱ ᱨᱮᱫᱚ ᱠᱟᱹᱢᱤ ᱨᱮ ᱞᱟᱜᱟᱜ ᱜᱮᱭᱟ ᱪᱮᱫ ᱵᱤᱱ ᱞᱟᱹᱭ ᱜᱚᱢᱠᱮ ᱟᱵᱤᱱ
ᱦᱳᱭ ᱦᱟᱯᱮᱱ ᱫᱤᱱ ᱛᱮᱟᱱᱮ ᱠᱚ ᱤᱡ
ᱦᱳᱭ
ᱚᱞᱚᱜ ᱫᱚ ᱟᱨᱠᱤ ᱛᱠᱷᱟᱱ ᱫᱚᱚ ᱟᱵ ᱢᱟ ᱥᱮᱨᱚᱠᱚᱢ ᱞᱚᱜᱚᱱ ᱧᱟᱢ ᱫᱭᱟ ᱫᱚ
ᱟᱨᱮᱸ
ᱸᱮ ᱦᱵᱚᱱ ᱢᱟᱱᱮᱮ ᱴᱟᱠᱟ ᱯᱚᱭᱥᱟ ᱠᱷ ᱠᱚ
ᱟᱹᱵᱤᱱ ᱛᱟᱦᱚᱞᱮ ᱛᱤᱱᱟᱹᱫᱷᱟᱹᱵᱤᱱ ᱯᱟᱲᱟᱣ ᱟᱠᱟᱱᱟ ᱛᱤᱱᱟᱹᱫᱷᱟᱹᱵᱤᱱ ᱯᱟᱲᱟᱜ ᱠᱟᱱ ᱜᱮᱭᱟ
ᱱᱚᱜᱼᱚᱭ ᱜᱚᱝᱠᱮ ᱟᱹᱞᱤᱧ ᱫᱚ ᱵᱤᱫᱽᱫᱟᱹᱜᱟᱲ ᱠᱚᱞᱮᱡᱽ ᱨᱮᱞᱤᱧ ᱚᱞᱚᱜ ᱠᱟᱱᱟ ᱱᱤᱛᱚᱜ ᱫᱚ ᱦᱮᱸ ᱱᱤᱭᱟᱹ ᱢᱩᱪᱟᱹᱫ ᱥᱮᱨᱢᱟ ᱠᱟᱱ ᱛᱟᱹᱞᱤᱧᱟ
ᱟᱪ ᱟᱪᱪᱷᱟ
ᱛᱚ ᱜᱚᱢᱠᱮ ᱟᱹᱞᱤᱧᱟᱜ ᱟᱨᱠᱤ ᱢᱟᱱᱮ ᱟᱹᱞᱤᱧ ᱫᱚ ᱛᱟᱦᱞᱮ ᱟᱹᱵᱤᱱ ᱫᱚ ᱠᱚᱞᱮᱡᱽ ᱠᱚᱵᱤᱱ ᱠᱚᱨᱟᱣ ᱤᱭᱟᱹᱣ ᱠᱟᱫᱟ ᱛᱟᱦᱞᱮ ᱟᱹᱞᱤᱧᱟᱜ ᱛ ᱟᱹᱵᱤᱱ ᱫᱚ ᱩᱱᱟᱹᱜ ᱫᱤᱱ ᱵᱤᱱ ᱚᱞᱚᱜ ᱠᱟᱫᱟ ᱚᱞ ᱠᱟᱫᱟ ᱵᱤᱱ ᱛᱟᱦᱞᱮ ᱟᱹᱵᱤᱱ ᱫᱚ ᱟᱹᱞᱤᱧ ᱠᱷᱚᱡ ᱵᱤᱱ ᱥᱮᱬᱟ ᱜᱮᱭᱟ ᱟᱹᱞᱤᱧ ᱫᱚ ᱟᱨᱵᱮᱱ ᱠᱷᱚᱱ ᱞᱤᱧ ᱦᱩᱰᱤᱧ ᱜᱮᱭᱟ ᱛᱚ ᱟᱹᱞᱤᱧᱟᱜᱧ ᱟᱹᱵᱤᱱ ᱴᱷᱮᱱ ᱢᱤᱫᱴᱮᱱ ᱠᱩᱠᱞᱤ ᱛᱟᱦᱮᱸ ᱠᱟᱱᱟ ᱡᱮ ᱟᱨᱠᱤ ᱱᱚᱜᱼᱚᱭ ᱡᱮᱢᱚᱱ ᱚᱞᱚᱜ ᱯᱟᱲᱦᱟᱜ ᱠᱟᱱᱟ ᱦᱮᱸ ᱚᱞᱚᱜ ᱯᱟᱲᱦᱟᱜ ᱫᱚ ᱵᱚᱱ ᱚᱞᱚᱜ ᱯᱟᱲᱦᱟᱜ ᱜᱮᱭᱟ ᱦᱮᱸ ᱟᱫᱚ ᱱᱚᱜᱼᱚᱭ ᱡᱮ ᱚᱞᱚᱜ ᱯᱟᱲᱦᱟᱜ ᱡᱤᱭᱚᱱ ᱡᱮᱢᱚᱱ ᱡᱮᱢᱚᱱ ᱡᱚᱛᱚ ᱦᱚᱲ ᱵᱟᱝᱠᱚ ᱵᱩᱡᱮᱫ ᱛᱟᱵᱚᱱᱟ ᱡᱮ ᱚᱞᱚᱜ ᱯᱟᱲᱦᱟᱜ ᱡᱤᱭᱚᱱ ᱛᱤᱱᱟᱹᱜ ᱢᱟᱱᱮ ᱥᱚᱨᱮᱥᱟ ᱥᱮ ᱵᱟᱝ ᱥᱚᱨᱮᱥᱟ ᱥᱮ ᱞᱟᱜᱟᱜᱼᱟᱥᱮ ᱵᱟᱝ ᱞᱟᱜᱟᱜᱼᱟ ᱦᱮᱸᱥᱮ ᱢᱟᱱᱮ ᱱᱚᱜᱼᱚᱭ ᱡᱮ ᱚᱞᱚᱜ ᱯᱟᱲᱦᱟᱜ ᱡᱤᱭᱚᱱᱴᱟᱜ ᱟᱨᱠᱤ᱾ ᱪᱮᱫᱟᱜ ᱱᱤᱭᱟᱹ ᱢᱟᱱᱮ ᱱᱟᱯᱟᱭᱟ ᱥᱮ ᱵᱟᱝ ᱱᱟᱯᱟᱭᱟ ᱱᱤᱭᱟᱹ ᱱᱤᱭᱟᱹ ᱵᱟᱨᱮᱛᱮ ᱠᱤᱪᱷᱩ ᱡᱩᱫᱤ ᱵᱮᱱ ᱞᱟᱹᱭ ᱠᱟᱫ ᱠᱮᱭᱟ ᱟᱨᱠᱤ ᱛᱟᱦᱚᱞᱮ ᱠᱷᱟᱱ ᱫᱚ ᱱᱟᱯᱟᱭ ᱠᱚᱜᱼᱟ᱾
ᱟ ᱢᱟᱱᱮ ᱤᱧᱟᱹᱜ ᱢᱚᱱᱮ ᱫᱤᱧ ᱞᱟᱹᱭᱟ ᱡᱮ ᱢᱟᱱᱮ ᱚᱞᱚᱜ ᱯᱟᱲᱦᱟᱜ ᱢᱟ ᱢᱟᱱᱮ ᱞᱟᱹᱠᱛᱤ ᱠᱟᱱ ᱜᱮᱭᱟ᱾ ᱢᱟᱱᱮ ᱤᱱᱠᱟᱹᱢ ᱫᱟᱲᱮᱭᱟᱜᱼᱟ ᱢᱟᱱᱮ ᱚᱱᱟ ᱫᱚ ᱞᱟᱹᱠᱛᱤ ᱠᱟᱱ ᱜᱮᱭᱟ ᱠᱟᱨᱚᱱ ᱢᱟᱱᱮ ᱱᱤᱛᱚᱜ ᱠᱟᱹᱢᱤ ᱨᱮ ᱵᱟᱝ ᱞᱟᱜᱟᱜ ᱠᱟᱱ ᱨᱮᱦᱚᱸ ᱢᱟᱱᱮ ᱯᱚᱨᱮᱛᱮ ᱡᱟᱦᱟᱸ ᱛᱤᱥ ᱠᱟᱹᱢᱤ ᱨᱮᱫᱚ ᱢᱟᱱᱮ ᱡᱟᱦᱟᱱᱟᱜ ᱵᱟᱝ ᱡᱟᱦᱟᱱᱟᱜ ᱨᱮᱫᱚ ᱦᱳᱭᱛᱳ ᱞᱟᱜᱟᱣ
ᱦᱮᱸ ᱦᱮᱸ ᱦᱮᱸ
ᱚᱱᱟ ᱠᱷᱟᱹᱛᱤᱨᱜᱮ ᱚᱞᱚᱜ ᱯᱟᱲᱦᱟᱜ ᱫᱚ ᱵᱷᱟᱜᱮ ᱜᱮᱭᱟ᱾
ᱦ
ᱦᱮᱸ ᱟᱨ ᱱᱚᱣᱟ ᱫᱚ ᱠᱟᱛᱷᱟ ᱫᱚ ᱵᱟᱝ ᱠᱟᱱᱟ ᱡᱮ ᱪᱟᱹᱠᱨᱤ ᱧᱟᱢ ᱛᱮᱜᱮ ᱦᱩᱭᱩᱜᱼᱟ ᱚᱱᱟ ᱫᱚ ᱢᱟᱨᱟᱝ ᱠᱟᱛᱷᱟ ᱫᱚ ᱵᱟᱝ ᱠᱟᱱᱟ᱾
ᱦᱮᱸ ᱟᱫᱚ ᱜᱚᱢᱠᱮ ᱡᱟᱦᱟ ᱚᱞᱚᱜ ᱯᱟᱲᱦᱟᱜ ᱡᱤᱵᱚᱱ ᱨᱮᱵᱮᱱ ᱛᱟᱦᱮᱱᱟ ᱛᱚᱠᱷᱚᱱ ᱫᱚ ᱟᱨᱠᱤ ᱟᱹᱰᱤ ᱠᱤᱪᱷᱩ ᱜᱮ ᱵᱟᱝ ᱵᱩᱡᱷᱟᱹᱣ ᱧᱟᱢᱚᱜᱼᱟ᱾ ᱦᱮᱸ ᱥᱮ ᱡᱮᱢᱚᱱ ᱟᱭᱳ ᱵᱟᱵᱟ ᱪᱤᱠᱟᱹ ᱛᱮᱠᱚ ᱮᱢ ᱦᱮᱸ ᱪᱤᱠᱟᱹ ᱛᱮᱠᱚ ᱤᱭᱟᱹ ᱠᱚᱠᱚ ᱮᱢᱟᱞᱤᱧ ᱠᱟᱱᱟ ᱪᱤᱠᱟᱹᱛᱮ ᱵᱟᱝ ᱚᱱᱟ ᱠᱚᱫᱚ ᱵᱟᱵᱚᱱ ᱵᱩᱡᱽ ᱫᱟᱲᱮᱭᱟᱜᱼᱟ ᱦᱮᱸ᱾ ᱢᱤᱫᱴᱟᱝ ᱢᱤᱫᱴᱟᱝ ᱟᱨ ᱠᱤ ᱟᱹᱰᱤ ᱱᱟᱯᱟᱭ ᱡᱤᱭᱚᱱ ᱛᱟᱦᱮᱱ ᱛᱟᱵᱚᱱᱟ ᱡᱟᱦᱟᱸ ᱟᱨᱠᱤ ᱵᱟᱵᱚᱱ ᱵᱩᱡᱷᱟᱹᱣ ᱧᱟᱢᱟ ᱡᱮ ᱪᱤᱠᱟᱹᱭ ᱵᱟᱝ ᱪᱤᱠᱟᱹ ᱵᱟᱝ ᱦᱩᱭᱩᱜ ᱠᱟᱱᱟ ᱪᱤᱠᱟᱹ ᱛᱮᱠᱚ ᱠᱟᱹᱢᱤ ᱠᱟᱛᱮᱫ ᱠᱚ ᱧᱟᱢᱤᱧ ᱠᱟᱱᱟ ᱥᱮ ᱟᱨᱠᱤ ᱡᱚᱠᱷᱚᱱ ᱵᱮᱱ ᱚᱞᱚᱜ ᱯᱟᱲᱦᱟᱜ ᱡᱤᱭᱚᱱ ᱨᱮᱢ ᱛᱟᱦᱮᱱᱟ ᱛᱚᱠᱷᱚᱱ ᱫᱚ ᱟᱫᱚ ᱦᱩᱰᱤᱧ ᱮᱢ ᱛᱟᱦᱮᱱᱟ ᱛᱚᱠᱷᱚᱱ ᱦᱩᱸ ᱜᱟᱛᱮ ᱠᱚ ᱛᱟᱦᱮᱱ ᱛᱟᱢᱟ ᱦᱮᱸ ᱜᱟᱛᱮ ᱠᱚ ᱛᱟᱦᱮᱱ ᱛᱟᱢᱟ ᱥᱮ ᱥᱮ ᱜᱟᱛᱮᱭᱟᱜᱼᱟ ᱵᱤᱱ ᱛᱟᱯᱚᱨᱮ ᱜᱟᱛᱮ ᱥᱟᱶᱛᱮ ᱟᱨᱚ ᱵᱚᱦᱩᱛ ᱠᱤᱪᱷᱩ ᱦᱩᱭᱩᱜᱼᱟ ᱡᱟᱦᱟᱸ ᱦᱮᱸ ᱚᱞᱚᱜ ᱯᱟᱲᱦᱟᱜ ᱡᱤᱵᱚᱱ ᱨᱮᱫᱚ ᱦᱩᱭᱩᱜᱼᱟ ᱡᱟᱦᱟ ᱨᱮᱱᱟᱜ ᱤᱭᱟᱹ ᱫᱚ ᱟᱨᱠᱤ ᱢᱟᱱᱮ ᱡᱚᱠᱷᱚᱱ ᱟᱵᱤᱱ ᱱᱤᱭᱟᱹ ᱚᱞᱚᱜ ᱯᱟᱲᱦᱟᱜ ᱡᱤᱭᱚᱱ ᱪᱟᱵᱟ ᱠᱟᱛᱮᱫ ᱡᱚᱠᱷᱚᱱ ᱠᱟᱹᱢᱤ ᱡᱤᱭᱚᱱ ᱨᱮᱵᱮᱱ ᱪᱟᱞᱟᱜᱼᱟ ᱛᱚᱠᱷᱚᱱ ᱫᱚ ᱟᱨᱠᱤ ᱚᱱᱟ ᱠᱚᱫᱚ ᱟᱫᱚ ᱵᱟᱝ ᱧᱟᱢᱚᱜᱼᱟ ᱛᱚᱠᱷᱚᱱ ᱚᱲᱟᱜ ᱨᱮᱱᱟᱜ ᱠᱟᱹᱢᱤ ᱵᱮᱱ ᱜᱷᱟᱨᱚᱸᱡᱽ ᱤᱭᱟᱹ ᱥᱟ ᱥᱟᱢᱞᱟᱣ ᱦᱩᱭᱩᱜ ᱛᱟᱵᱮᱱᱟ ᱦᱮᱸ ᱧᱮᱞ ᱦᱩᱭᱩᱜ ᱛᱟᱵᱮᱱᱟ᱾ ᱮᱴᱟᱜ ᱜᱷᱟᱨᱚᱸᱧᱡᱽ ᱴᱟᱱᱟᱴᱟᱹᱱᱤ ᱦᱮᱸ ᱟᱫᱚ ᱟᱹᱰᱤ ᱠᱤᱪᱷᱩ ᱦᱩᱭᱩᱜᱼᱟ ᱡᱟᱦᱟᱸ ᱱᱚᱜᱼᱚᱭ ᱚᱞᱚᱜ ᱯᱟᱲᱦᱟᱜ ᱨᱮ ᱛᱚᱠᱷᱚᱱ ᱵᱮᱱ ᱤᱭᱟᱹ ᱚᱞᱚᱜ ᱯᱟᱲᱦᱟᱜ ᱥᱚᱢᱚᱭ ᱵᱮᱱ ᱤᱭᱟᱹᱣ ᱠᱟᱫᱟ ᱥᱮᱬᱟ ᱠᱟᱫᱟ ᱥᱮᱵᱮᱱ ᱧᱟᱢ ᱠᱟᱫᱟ ᱥᱮ ᱡᱟᱦᱟᱸᱞᱮᱠᱟᱵᱱ ᱛᱟᱦᱮᱸ ᱠᱟᱱᱟ ᱚᱞᱚᱜ ᱯᱟᱲᱦᱟᱜ ᱡᱤᱭᱚᱱ ᱨᱮ ᱟᱫᱚ ᱚᱱᱟ ᱠᱚᱵᱤᱱ ᱫᱤᱥᱟᱹᱭᱟ ᱦᱮᱸᱥᱮ ᱟᱫᱚ ᱚᱱᱟ ᱜᱮᱞᱤᱧ ᱚᱱᱟ ᱜᱮ ᱟᱨᱠᱤ ᱚᱞᱚᱜ ᱯᱟᱲᱦᱟᱜ ᱡᱤᱭᱚᱱ ᱫᱚ ᱟᱨᱠᱤ ᱥᱚᱨᱮᱥ ᱜᱮᱭᱟ ᱡᱟᱦᱟᱸ ᱫᱚ ᱮᱸ ᱩᱸᱦ ᱦᱟᱯᱮᱱ ᱫᱤᱱ ᱨᱮᱦᱚᱢ ᱫᱤᱥᱟᱹ ᱧᱟᱢᱟ ᱛᱚ ᱦᱮᱸ ᱟᱨᱠᱤ ᱢᱟᱱᱮ ᱵᱩᱡᱩᱜᱼᱟ ᱡᱮ ᱛᱤᱱᱟᱹᱜ ᱪᱮᱦᱨᱟ ᱫᱤᱱ ᱠᱚ ᱛᱟᱦᱮᱸ ᱠᱟᱱᱟ ᱡᱟᱦᱟᱸᱛᱮ ᱜᱟᱛᱮ ᱵᱟᱲᱟ ᱥᱮ ᱡᱟᱦᱟᱱᱟᱜ ᱜᱮ ᱟᱨᱠᱤ᱾ ᱚᱱᱟ ᱚᱞᱚᱜ ᱯᱟᱲᱦᱟᱜ ᱡᱤᱭᱚᱱ ᱨᱮ ᱠᱚᱨᱟᱣ ᱟᱨᱠᱤ ᱚᱱᱟ ᱠᱚ᱾
ᱟᱨ ᱱᱚᱣᱟ ᱢᱟ ᱟᱹᱞᱤᱧ ᱦᱚᱸ ᱮᱠᱷᱚᱱᱳ ᱯᱚᱨᱡᱚᱱᱛᱚ ᱢᱟᱱᱮ ᱩᱭᱦᱟᱹᱨ ᱮᱸ ᱠᱷᱚᱱᱟᱞᱤᱧ ᱩᱭᱦᱟᱹᱨ ᱦᱮᱡ ᱟᱞᱤᱧ ᱠᱟᱱ ᱜᱮᱭᱟ ᱢᱟᱱᱮ ᱮᱠᱷᱚᱱᱚ ᱢᱟᱱᱮ ᱮᱠᱷᱚᱱᱚ ᱡᱩᱫᱤ ᱞᱤᱧ ᱯᱟᱲᱟᱣ ᱠᱚᱜᱼᱟ ᱢᱟᱱᱮ ᱮᱠᱷᱚᱱᱚ ᱟᱨᱦᱚ ᱵᱷᱟᱜᱤ ᱵᱩᱡᱷᱟᱹᱣ ᱠᱚᱜᱼᱟ ᱟᱨᱠᱤ᱾ ᱦᱮᱸ ᱱᱤᱛᱚᱜ ᱢᱚᱱᱮ ᱦᱩᱭᱩᱜ ᱜᱮᱭᱟ ᱛᱚ ᱛᱚᱠᱷᱚᱱ ᱢᱟ ᱚᱱᱠᱟ ᱢᱟ ᱢᱚᱱᱮ ᱵᱟᱝ ᱦᱮᱡ ᱠᱟᱱᱟ᱾
ᱦᱳᱭ ᱦᱳ ᱟᱫᱚ ᱜᱚᱝᱠᱮ ᱚᱱᱮ ᱚᱞᱚᱜ ᱯᱟᱲᱦᱟᱜ ᱦᱮᱸ ᱦᱮᱸ ᱦᱮᱸ᱾ ᱛᱚ ᱜᱚᱝᱠᱮ ᱚᱱᱮ ᱚᱞᱚᱜ ᱯᱟᱲᱦᱟᱜ ᱡᱤᱭᱚᱱ ᱢᱟ ᱵᱚ ᱟᱫᱚᱵᱚᱱ ᱛᱟᱵ ᱟᱹᱜᱩᱭᱟ ᱡᱚᱠᱷᱚᱱ ᱵᱚᱱ ᱛᱟᱵ ᱟᱹᱜᱩᱭᱟ ᱛᱚᱠᱷᱚᱱ ᱛᱚᱠᱷᱚᱱ ᱫᱚ ᱟᱫᱚ ᱵᱚᱱ ᱫᱤᱥᱟᱹᱭᱟ ᱡᱮ ᱵᱟᱝ ᱟᱫᱚ ᱟᱨ ᱠᱟᱹᱴᱤᱡ ᱚᱞᱚᱜ ᱯᱟᱲᱦᱟᱣ ᱞᱮᱱᱠᱷᱟᱱ ᱛᱚ ᱜᱟᱱ ᱠᱚᱜ ᱠᱮᱭᱟ ᱥᱮ ᱱᱤᱛᱚᱜ ᱡᱩᱫᱤ ᱚᱸᱰᱮᱧ ᱛᱟᱦᱮᱸ ᱠᱚᱜ ᱠᱮᱭᱟ᱾ ᱠᱮᱭᱟ ᱛᱤᱱᱟᱹᱜ ᱪᱮᱦᱨᱟ ᱦᱩᱭ ᱠᱚᱜ ᱠᱮᱭᱟ ᱥᱮ ᱛᱤᱱᱟᱹᱜ ᱱᱤᱛᱚᱜ ᱥᱚᱢᱚᱭ ᱱᱤᱝᱠᱟᱹᱞᱤᱧ ᱪᱟᱞᱟᱜ ᱠᱟᱱ ᱛᱟᱦᱮᱸᱫ ᱦᱮᱸ᱾ ᱟᱫᱚ ᱟᱵᱚ ᱫᱚ ᱚᱱᱟ ᱛᱚ ᱦᱟᱯᱮᱱ ᱫᱤᱱ ᱟᱨᱚ ᱵᱚᱱ ᱫᱤᱥᱟᱹᱭᱟ ᱡᱮ ᱵᱟᱝ ᱱᱤᱝᱠᱟᱹ ᱱᱤᱝᱠᱟᱹ ᱛᱟᱦᱮᱸ ᱠᱟᱱᱟ ᱛᱤᱱᱟᱹᱜ ᱥᱩᱠᱛᱮ ᱛᱟᱦᱮᱸ ᱠᱟᱱᱟ ᱡᱮ ᱵᱟᱝ ᱟᱨ ᱠᱟᱹᱴᱤᱡ ᱤᱧ ᱯᱟᱲᱦᱟᱣ ᱧᱚᱜ ᱞᱮᱱᱠᱷᱟᱱ ᱥᱮ ᱟᱨ ᱠᱟᱹᱴᱤᱡ ᱤᱧ ᱚᱞ ᱞᱮᱠᱷᱟᱱ ᱫᱚ ᱤᱧ ᱤᱧ ᱫᱚ ᱤᱧ ᱠᱟᱹᱴᱤᱡ ᱵᱷᱟᱜᱮ ᱧᱚᱜ ᱡᱟᱭᱜᱟ ᱨᱤᱧ ᱪᱟᱞᱟᱣ ᱠᱚᱜ ᱠᱮᱭᱟ ᱦᱮᱸ᱾ ᱥᱮᱧ ᱡᱩᱫᱤᱧ ᱥᱮᱬᱟ ᱠᱟᱜ ᱠᱮᱭᱟ ᱥᱤᱠᱷᱱᱟᱹᱛ ᱤᱧ ᱧᱟᱢ ᱠᱟᱜ ᱠᱮᱭᱟ ᱠᱟᱹᱴᱤᱡ ᱛᱟᱦᱚᱞᱮ ᱠᱷᱟᱱ ᱫᱚ ᱤᱧᱟᱹᱜ ᱜᱮ ᱵᱷᱟᱹᱜᱤ ᱦᱩᱭ ᱠᱚᱜ ᱛᱤᱧᱟ᱾
ᱦᱳᱭ ᱦᱳᱭ ᱦᱳᱭ ᱚᱱᱠᱟ ᱜᱮ ᱢᱟ ᱱᱮᱛᱟᱜ ᱢᱟ ᱢᱚᱱᱮ ᱦᱤᱡᱩᱜ ᱠᱟᱱ ᱜᱮᱭᱟ᱾
ᱦᱮᱸ᱾ ᱵᱟᱝ ᱟᱫᱚ ᱜᱚᱝᱠᱮ ᱢᱟᱱᱮ ᱚᱞᱚᱜ ᱯᱟᱲᱦᱟᱜ ᱡᱤᱭᱚᱱ ᱞᱮᱠᱟ ᱫᱚ ᱟᱫᱚ ᱥᱚᱨᱮᱥ ᱡᱤᱭᱚᱱ ᱫᱚ ᱵᱟᱹᱱᱩᱜ ᱜᱮᱭᱟ᱾ ᱵᱟᱹᱱᱩᱜᱼᱟ ᱞᱟᱹᱭ ᱜᱟᱱᱚᱜᱼᱟ ᱜᱚᱝᱠᱮ ᱦᱮᱸ ᱥᱮ᱾
ᱦᱳᱭ ᱦᱳᱭ᱾ ᱟᱨ ᱱᱮᱛᱟᱨ ᱢᱟ ᱩᱱᱟᱹᱜ ᱟᱹᱰᱤ ᱠᱚᱢ ᱜᱮᱠᱚ ᱯᱟᱲᱟᱜ ᱠᱟᱱ ᱜᱮᱭᱟ ᱟᱨ ᱱᱮᱛᱟᱨ ᱢᱟ ᱟᱹᱰᱤ ᱦᱩᱰᱤᱧ ᱦᱩᱰᱤᱧ ᱠᱷᱚᱱ ᱯᱟᱲᱦᱟᱣ ᱠᱚᱠᱚ ᱵᱟᱹᱜᱤᱭᱮᱫ ᱜᱮᱭᱟ᱾ ᱱᱮᱛᱟᱨ ᱢᱟ ᱟᱨ ᱵᱮᱥᱤ ᱠᱚ ᱫᱟᱬᱟ ᱵᱟᱲᱟᱭ ᱛᱮᱠᱚ ᱚᱱᱟ ᱠᱷᱟᱛᱤᱨ ᱦᱚᱸᱠᱚ ᱵᱚᱱᱫᱚ ᱵᱟᱲᱟᱭᱮᱫᱟ ᱟᱹᱰᱤ ᱠᱤᱪᱷᱩ ᱯᱨᱚᱵᱞᱮᱢ ᱢᱮᱱᱟᱜ ᱛᱟᱠᱚᱣᱟ᱾
ᱦᱮᱸ ᱛᱚ ᱜᱚᱝᱠᱮ ᱚᱱᱟ ᱜᱮᱛᱚ ᱟᱵᱚᱣᱟᱜ, ᱥᱟᱶᱛᱟ ᱨᱮᱱᱟᱜ ᱫᱚ, ᱤᱭᱟᱹ ᱫᱚ ᱫᱚ ᱟᱵᱚ ᱦᱩᱫᱤᱥ ᱜᱮ ᱵᱟᱵᱚᱱ ᱧᱟᱢ ᱵᱟᱲᱟᱭᱫᱟ ᱩᱱᱟᱹᱜ ᱫᱤᱱ ᱠᱷᱚᱱ ᱵᱚᱱ ᱵᱚᱱ ᱤᱭᱟᱹᱣ ᱠᱟᱱ ᱨᱮᱦᱚᱸ ᱡᱮ ᱟᱵᱚ ᱫᱚ ᱱᱤᱭᱟᱹ ᱦᱩᱫᱤᱥ ᱛᱮ ᱵᱟᱵᱚᱱ ᱧᱟᱢ ᱫᱟ, ᱟᱵᱚᱣᱟᱜ ᱛᱚ ᱪᱮᱫᱟᱜ ᱵᱚᱱ ᱦᱮ ᱤᱭᱟᱹ ᱦᱤᱡᱩᱜ ᱠᱟᱱᱟ ᱛᱟᱭᱱᱚᱢ ᱦᱤᱡᱩᱜ ᱠᱟᱱᱟ ᱾
ᱠᱚ ᱵᱩᱡᱽ ᱞᱮᱠᱷᱟᱱ ᱛᱚ ᱢᱟᱱᱮ, ᱠᱤᱪᱷᱩ ᱦᱚᱲ ᱠᱚᱦᱚ ᱵᱩᱡᱽ ᱠᱮᱭᱟ ᱛᱟᱦᱮᱢᱟ ᱟᱹᱰᱤ ᱠᱤᱪᱷᱩ ᱜᱮ ᱦᱩᱭ ᱠᱚᱜ ᱜᱮᱭᱟ ᱟᱵᱚᱣᱟᱜ ᱱᱚᱣᱟ ᱥᱟᱱᱛᱟᱲ ᱠᱚᱴᱷᱮᱱ ᱟᱨ ᱱᱮᱛᱟᱨ ᱩᱱᱠᱩ ᱢᱟ ᱵᱟᱠᱚ ᱵᱩᱡ ᱾ ᱵᱩᱡᱮᱜ ᱜᱮᱭᱟ ᱢᱟᱱᱮ ᱚᱫᱫᱷᱮᱠᱚ ᱵᱩᱡᱮᱜ ᱨᱮᱦᱚᱸ ᱢᱟᱱᱮ, ᱵᱮᱥᱤᱨ ᱵᱷᱟᱜ ᱦᱚᱲ ᱜᱮ ᱵᱟᱠᱚ ᱵᱩᱡᱮᱫ ᱜᱮᱭᱟ ᱾
ᱦᱳᱭ ᱦᱳᱭ,
ᱱᱮᱛᱟᱨ ᱢᱟ ᱟᱹᱰᱤ ᱠᱤᱪᱷᱩ ᱜᱮ ᱢᱟᱮ ᱜᱤᱫᱽᱨᱟᱹ ᱠᱚᱣᱟᱜ ᱢᱚᱪᱟ ᱠᱚᱨᱮ ᱟᱸᱡᱚᱢ ᱧᱟᱢᱚᱜ ᱠᱟᱱ ᱜᱮᱭᱟ ᱡᱮ, ᱯᱟᱲᱦᱟᱣ ᱠᱟᱛᱮᱜ ᱪᱮᱫ ᱤᱧ ᱪᱤᱠᱟᱹᱭᱟ?
ᱦᱳᱭ ᱦᱳᱭ
ᱵᱮᱥᱤᱨ ᱵᱷᱟᱜᱽ ᱚᱱᱟᱜᱮ ᱞᱟᱹᱭ ᱟᱸᱡᱚᱢᱚᱜ ᱠᱟᱱᱟ᱾
ᱦᱚᱸ
ᱛᱟᱦᱚᱞᱮ ᱜᱚᱝᱠᱮ ᱟᱯᱮ ᱥᱮᱫ ᱢᱟ ᱫᱟᱜ ᱵᱟᱲᱟᱭᱮᱜ ᱜᱮᱭᱟ ᱥᱮ ᱵᱟᱝ?
ᱜᱚᱢᱠᱮ ᱫᱟᱜ ᱫᱚᱭ ᱫᱟᱜ ᱵᱟᱲᱟᱭᱮᱜ ᱜᱮᱭᱟ ᱟᱫᱚ, ᱚᱱᱟ ᱤᱭᱟᱹ ᱫᱚ, ᱫᱟᱜ ᱫᱚᱭ ᱫᱟᱜ ᱵᱟᱲᱟ ᱟᱠᱟᱫ ᱜᱮᱭᱟᱭ ᱾ ᱦᱮᱸ ᱟᱫᱚ ᱱᱚᱜᱼᱚᱭ ᱮᱛᱚᱦᱚᱵ ᱠᱟᱱᱟ ᱨᱚᱦᱚᱭ ᱠᱚ ᱪᱮᱦᱨᱟ ᱫᱚ ᱵᱟᱝ,
ᱡᱟᱹᱥᱛᱤ ᱜᱮ ᱫᱟᱜᱮᱜ ᱜᱮᱭᱟ, ᱥᱮ ᱮᱢᱱᱤ ᱠᱚᱢ ᱜᱮ ᱫᱟᱜᱮᱜ ᱵᱟᱲᱟᱭᱫᱟ ᱾
ᱡᱟᱹᱥᱛᱤ ᱫᱚ ᱵᱟᱭ ᱢᱟᱱᱮ, ᱡᱟᱹᱥᱛᱤ ᱧᱚᱜ ᱫᱚ ᱩᱱᱟᱹᱜ ᱫᱚ ᱵᱟᱭ ᱫᱟᱜ ᱠᱟᱫᱟ ᱟᱫᱚ ᱟᱵᱚ ᱦᱚᱞᱟ ᱢᱟᱫᱷᱮᱨ ᱠᱟᱹᱴᱤᱡ ᱠᱟᱹᱴᱤᱡ ᱮ ᱫᱟᱜ ᱵᱟᱲᱟ ᱠᱮᱫᱟ ᱦᱮᱸ,
ᱨᱚᱦᱚᱭ ᱞᱮᱠᱟ ᱫᱚ ᱫᱟᱜ ᱠᱟᱫᱟ ᱾
ᱦᱮᱸ ᱟᱨᱠᱤ ᱱᱚᱜᱼᱚᱭ ᱩᱯᱚ ᱧᱚᱜ ᱠᱟᱱᱟ
ᱟᱞᱮ ᱥᱮᱫ ᱢᱟ ᱟᱹᱰᱤ ᱡᱳᱨ ᱜᱮ ᱫᱟᱜ ᱠᱟᱜ ᱜᱮᱭᱟᱭ ᱟᱨ ᱫᱟᱜᱮᱫ ᱜᱮᱭᱟᱭ ᱮᱠᱷᱚᱱᱳ ᱾ ᱡᱟᱦᱟᱸ ᱨᱮᱜᱮ ᱞᱮ ᱨᱚᱦᱚᱭ ᱵᱟᱲᱟ ᱞᱮᱫᱟ ᱚᱱᱟ ᱠᱚ ᱢᱟ, ᱡᱷᱚᱛᱚ ᱰᱩᱵᱩᱡ ᱪᱟᱵᱟ ᱟᱠᱟᱱ ᱛᱟᱞᱮᱭᱟ ᱾
ᱟᱪᱪᱷᱟ ᱟᱪᱪᱷᱟ
ᱨᱚᱦᱚᱭ ᱠᱚᱢᱟ ᱦᱮᱜ-ᱮ ᱥᱩᱨᱩ ᱠᱟᱱᱟ, ᱨᱚᱦᱚᱭ ᱠᱚ ᱥᱩᱨᱩ ᱠᱟᱱᱟ, ᱟᱨ ᱪᱟᱵᱟ ᱞᱮᱠᱟᱜᱮ ᱪᱟᱵᱟᱟᱨᱮ ᱢᱚᱫᱷᱮᱨᱮ ᱪᱟᱜ ᱠᱟᱱᱟ ᱾
ᱟᱪᱪᱷᱟ ᱟᱪᱪᱷᱟ,
ᱟᱯᱮ ᱥᱮᱫ ᱫᱚ ᱢᱟᱱᱮ ᱥᱩᱨᱩ ᱠᱟᱱᱟ,
ᱦᱮᱸ ᱟᱫᱚ ᱱᱚᱜ-ᱚᱭ ᱠᱚ ᱮᱛᱚᱦᱚᱵ ᱠᱟᱫᱟ ᱠᱚ ᱾ ᱦᱮᱸ ᱮᱛᱚᱦᱚᱵ ᱠᱟᱫᱟᱠᱳ ᱱᱤᱛᱳ-ᱜ, ᱪᱟᱵᱟ ᱫᱚ ᱟᱣᱨᱤ ᱪᱟᱵᱟᱜᱼᱟ ᱾
ᱵᱚᱨᱥᱟ ᱨᱮᱢᱟ ᱟᱯᱮ ᱫᱚ ᱱᱚᱣᱟ ᱢᱤᱪᱷᱚᱴ ᱜᱮᱯᱮ ᱨᱚᱦᱚᱭ ᱜᱮᱭᱟ ᱾ ᱵᱚᱪᱷᱚᱨ ᱨᱮ ᱢᱤᱪᱷᱚᱴ ᱜᱮᱯᱮ ᱨᱚᱦᱚᱭ ᱜᱮᱭᱟ ᱦᱩᱲᱩ ᱫᱚ ᱾
ᱦᱮᱸ ᱢᱤᱫ ᱜᱮ ᱜᱞᱮ ᱨᱚᱦᱚᱭᱭᱟ ᱟᱞᱮ ᱫᱚ
ᱫᱷᱚᱨᱚᱱ ᱦᱩᱲᱩ ᱫᱚ ᱢᱟᱱᱮ ᱥᱮᱛᱳᱝ ᱫᱤᱱ ᱫᱚ ᱵᱟᱯᱮ ᱨᱚᱦᱚᱭ ᱵᱟᱲᱟ ᱜᱮᱭᱟ ᱦᱩᱬᱩ ᱫᱚ ᱾
ᱥᱤᱛᱩᱝ ᱫᱤᱱ ᱫᱚ ᱵᱟᱝᱞᱮ ᱨᱚᱦᱚᱭ ᱜᱮᱭᱟ ᱟᱞᱮ ᱥᱮᱱ ᱫᱚ, ᱵᱟᱝ ᱦᱩᱭᱩᱜ ᱜᱮᱭᱟ ᱥᱤᱛᱩᱝ ᱫᱤᱱ ᱫᱚ ᱾ ᱟᱨ ᱚᱱᱠᱟᱱᱟᱜ ᱤᱭᱟᱹ ᱦᱚᱸ ᱵᱟᱹᱱᱩᱜᱼᱟ ᱟᱨᱠᱤ, ᱦᱮᱸ ᱢᱟᱱᱮ ᱠᱳᱱᱳ ᱥᱮᱞᱳ ᱠᱚ ᱢᱚᱴᱚᱨ ᱠᱚ ᱚᱱᱟ ᱠᱚᱨᱮᱱᱟᱜ ᱤᱭᱟᱹ ᱫᱚ ᱵᱟᱹᱱᱩᱜᱼᱟ ᱾
ᱛᱟᱦᱚᱞᱮ ᱟᱯᱮ ᱫᱚ ᱯᱩᱨᱟᱹ ᱵᱚᱨᱥᱟ ᱤᱭᱟᱹ ᱟᱯᱮ ᱫᱚ ᱚᱱᱟ ᱵᱚᱨᱥᱟ ᱫᱤᱱ ᱜᱮᱯᱮ ᱨᱚᱦᱚᱭ ᱵᱟᱲᱟᱭ ᱜᱮᱭᱟ, ᱟᱫᱚ ᱛᱟᱪᱷᱟᱲᱟ ᱫᱚ ᱵᱟᱝ᱾
ᱦᱮᱸ ᱵᱚᱨᱥᱟ ᱵᱚᱨᱥᱟ ᱜᱮ, ᱵᱚᱨᱥᱟ ᱜᱮ, ᱦᱮᱸ ᱵᱚᱨᱥᱟ ᱜᱮᱞᱮ ᱨᱚᱦᱚᱭ ᱵᱟᱲᱟᱭ ᱜᱮᱭᱟ ᱾ ᱟᱨ ᱡᱟᱦᱟᱸ ᱛᱤᱥ ᱟᱨᱠᱤ ᱱᱚᱜᱼᱚᱭ ᱠᱚᱢ ᱠᱚᱢ ᱧᱚᱜ ᱫᱟᱜ ᱡᱟᱦᱟᱸ ᱛᱟᱦᱮᱱᱟ ᱯᱩᱠᱷᱨᱤ ᱠᱚᱨᱮ ᱤᱭᱟᱹ ᱠᱚᱜᱼᱟ, ᱯᱮᱨᱮᱡ ᱠᱚᱜᱼᱟ ᱡᱟᱦᱟᱸ ᱱᱤᱭᱟᱹ ᱵᱚᱨᱥ ᱛᱟᱦᱚᱞᱮ ᱚᱱᱟ ᱠᱚ ᱫᱟᱜ ᱵᱚᱨᱥᱟ ᱛᱮ, ᱠᱟᱹᱴᱤᱡ ᱞᱮ ᱥᱚᱵᱽᱡᱤ ᱠᱚᱞᱮ ᱪᱟᱥ ᱞᱮ ᱥᱮ ᱤᱭᱟᱹᱭ ᱜᱮᱭᱟ ᱪᱟᱥ ᱵᱟᱲᱟᱭ ᱜᱮᱭᱟ ᱾